ᱦᱮᱸ ᱟᱸᱡᱚᱢᱚᱜ ᱠᱟᱱᱟ ᱟᱸᱡᱚᱢᱮᱜ ᱾
ᱦᱮᱸ ᱟᱸᱡᱚᱢᱚᱜ ᱠᱟᱱᱟ᱾
ᱚ ᱦᱚᱸ ᱫᱟᱠᱟ ᱠᱚᱫᱚ ᱟᱣᱨᱤ ᱡᱚᱢ ᱦᱳᱭᱳᱜ-ᱟ ᱦᱟᱯᱮ᱾ ᱱᱚᱜ-ᱚᱭ ᱫᱚᱢᱮ ᱫᱟᱜᱽ ᱡᱟᱲᱤ ᱮᱫᱟᱭ ᱟᱞᱮᱥᱮᱫ᱾
ᱚ᱾ ᱫᱟᱜᱽ ᱮ ᱡᱚᱨᱚᱭᱫᱟ ᱛᱟᱞᱦᱮ᱾
ᱦᱩᱸ ᱱᱮᱜ-ᱮ ᱠᱷᱟᱱᱤᱠ ᱢᱟᱲᱟᱝ ᱚᱱᱟ ᱜᱮ ᱟᱹᱰᱤ ᱡᱳᱨᱥᱳᱨ ᱫᱟᱜᱽ ᱡᱟᱹᱲᱤ᱾
ᱚ ᱚᱱᱟ ᱜᱮ ᱛᱟᱞᱦᱮᱸ ᱥᱟᱰᱮ ᱠᱟᱱᱟ?
ᱪᱮᱫ ᱞᱮᱠᱟ ᱥᱟᱰᱮ ᱠᱟᱱᱟ?
ᱚᱠᱟ ᱜᱮ ᱫᱟᱜ ᱞᱮᱠᱟᱜᱮ ᱥᱟᱰᱮ ᱠᱟᱱᱟ᱾
ᱛᱤᱱᱟᱹᱜ ᱡᱳᱨ ᱥᱟᱰᱮ ᱠᱟᱱᱟ?
ᱦᱮᱸ ᱥᱟᱰᱮ ᱠᱟᱱ ᱜᱮᱭᱟ ᱦᱟᱱᱮ ᱡᱳᱨ ᱜᱮ᱾ ᱡᱳᱨ ᱜᱮ ᱫᱟᱜ ᱫᱟᱭ᱾
ᱦᱚᱸ᱾ ᱱᱤᱛᱚᱜ ᱟᱸᱡᱚᱢᱚᱜ ᱠᱟᱱᱟ?
ᱦᱮᱸ ᱦᱤᱛᱚᱜ ᱫᱚ ᱵᱟᱝ ᱟᱸᱡᱚᱢᱚᱜ ᱠᱟᱱᱟ᱾
ᱚ ᱮᱱᱟ ᱫᱚ ᱵᱟᱭᱨᱮ ᱥᱮᱫ ᱨᱤᱧ ᱛᱟᱦᱮᱸ ᱠᱟᱱᱟ ᱛᱚ ᱱᱤᱛᱚᱜ ᱫᱚ ᱨᱩᱢ ᱥᱮᱫ ᱨᱮ ᱢᱮᱱᱟᱹᱧᱟ ᱟᱫᱚ ᱚᱱᱟ ᱠᱷᱟᱹᱛᱤᱨ ᱦᱟᱸᱜ ᱵᱟᱭ ᱟᱡᱚᱢᱚᱜ ᱠᱟᱱᱟ᱾
ᱦᱩᱸ ᱦᱩᱸ᱾ ᱟᱪᱪᱷᱟ ᱟᱢ ᱚᱠᱟ ᱟᱹᱵᱤᱱ ᱚᱠᱟ ᱨᱩᱢ ᱨᱮᱵᱤᱱ ᱛᱟᱦᱮᱱᱟ, ᱵᱟᱨ ᱦᱚᱲ ᱵᱤᱱ ᱛᱟᱦᱮᱱᱟ ᱥᱮ ᱛᱤᱱ ᱦᱚᱲ ᱯᱮ ᱛᱟᱦᱮᱱ ᱜᱮᱭᱟ?
ᱦᱚᱸ ᱵᱟᱨ ᱦᱚᱲ ᱞᱤᱧ ᱛᱟᱦᱮᱱ ᱜᱮᱭᱟ ᱢᱟᱱᱮ ᱚᱱᱟ ᱫᱷᱟᱨᱮ ᱡᱟᱦᱟᱸ ᱨᱩᱢᱨᱮᱞᱤᱧ ᱛᱟᱦᱮᱸᱱ ᱛᱟᱦᱮᱫ-ᱟ, ᱚᱱᱟ ᱫᱷᱟᱨᱮ ᱟᱨ ᱱᱚᱣᱟᱴᱟᱜ ᱨᱩᱢ ᱱᱩᱠᱩ ᱠᱚ ᱛᱟᱦᱮᱸᱱ ᱛᱟᱦᱮᱫ ᱟ ᱛᱟᱦᱮᱱ ᱫᱚ ᱛᱟᱦᱮᱱ ᱛᱟᱦᱮᱱ ᱫᱚ᱾
ᱦᱮᱸ ᱦᱮᱸ᱾
ᱚᱱᱟᱴᱟᱜ ᱨᱩᱢ ᱨᱮ ᱞᱤᱧ ᱛᱟᱦᱮᱸᱱ ᱠᱟᱱᱟ ᱾
ᱦᱩᱸ ᱾ ᱟᱨ ᱚᱱᱠᱟ ᱛᱟᱦᱮᱸᱱᱟ ᱟᱹᱵᱤᱱ ᱚᱱᱠᱟ ᱮᱠᱞᱟ ᱠᱚ ᱵᱟᱹᱵᱤᱱ ᱵᱩᱡ ᱜᱮᱭᱟ ᱢᱤᱫ ᱫᱷᱟᱨᱮ ᱜᱮᱭᱟᱵᱤᱱ ᱱᱚᱣᱟ ᱫᱷᱟᱨᱮ ᱜᱮᱭᱟᱵᱤᱱ ᱾
ᱚᱠᱟ ᱱᱟᱣᱟ ᱫᱷᱟᱨᱮ ᱜᱮᱭᱟᱞᱤᱧ᱾
ᱢᱟᱱᱮ ᱡᱮᱢᱚᱱ ᱟᱵᱤᱱ ᱜᱮ ᱯᱳᱭᱞ ᱛᱟᱨ ᱯᱚᱨᱮ ᱦᱟᱱᱠᱩ ᱾
ᱪᱮᱫᱟᱜ ᱯᱩᱭᱞᱳ ᱦᱟᱸᱰᱮ ᱢᱮᱱᱟᱜ ᱠᱚᱣᱟ ᱛᱚ ᱟᱨ ᱢᱤᱫᱴᱤᱱ ᱞᱟᱦᱟ ᱨᱮ ᱾
ᱚ ᱞᱟᱦᱟᱨᱮ ᱢᱤᱫᱴᱟᱝ ᱢᱮᱱᱟᱜᱼᱟ?
ᱦᱚᱸ ᱟᱞᱤᱧ ᱛᱟᱞᱟᱨᱮ ᱾
ᱦᱮᱸ ᱟᱵᱤᱱ ᱛᱟᱞᱟ ᱨᱮ ᱢᱮᱱᱟᱜ ᱵᱤᱱᱟ᱾
ᱦᱳᱭ᱾
ᱦᱮᱸ ᱦᱮᱸᱛᱚ ᱟᱫᱚ ᱠᱚᱲᱟ ᱜᱤᱫᱽᱨᱟᱹ ᱦᱚᱲ ᱫᱚ ᱵᱟᱯᱮ ᱵᱚᱛᱚᱨᱚᱜ ᱜᱮᱭᱟ ᱦᱮᱸ ᱥᱮ?
ᱟᱫᱚ ᱪᱮᱫ ᱮᱢ ᱵᱚᱛᱚᱨᱟ ᱱᱚᱰᱮ ᱫᱚ ᱡᱟᱦᱟᱸ ᱢᱤᱫᱤᱱ ᱫᱚ ᱢᱤᱫ ᱫᱤᱱ ᱛᱟᱦᱮᱱ ᱜᱮᱭᱟ ᱛᱚ ᱵᱚᱛᱚᱨ ᱠᱟᱛᱮ ᱛᱤᱱᱟᱹᱜ ᱫᱤᱱᱢ ᱛᱟᱦᱮᱱᱟ᱾
ᱟᱨ ᱵᱟᱝ ᱨᱮᱦᱚᱸ ᱢᱟᱱᱮ ᱪᱤᱠᱠᱟ ᱨᱮᱯᱮ ᱛᱟᱦᱮᱱᱟᱯᱮ ᱵᱚᱛᱚᱨ ᱜᱮ ᱵᱟᱝᱯᱮ ᱵᱩᱡᱟ?
ᱚᱱᱠᱟ ᱫᱚ ᱵᱟᱞᱮ ᱵᱚᱛᱨᱚᱼᱟ ᱧᱮᱞ ᱠᱟᱫᱟᱢ ᱛᱚ ᱚᱲᱟᱜ ᱪᱮᱫᱠᱱᱟᱜ ᱚᱲᱟᱜ ᱠᱟᱱᱟ᱾
ᱦᱮᱸ ᱧᱮᱞ ᱫᱚ ᱧᱮᱞ ᱟᱠᱟᱫᱟ ᱤᱱᱠᱟᱹ ᱛᱮᱜᱮ ᱛᱤᱧ ᱞᱟᱹᱭ ᱮᱫᱟ ᱢᱟᱱᱮ ᱚᱱᱠᱟᱱ ᱚᱲᱟᱜ ᱨᱮ ᱫᱚ ᱟᱨ ᱩᱱᱫᱤᱱ ᱡᱮᱢᱚᱱ ᱮᱠᱞᱟ ᱛᱟᱦᱮᱸᱭᱮᱱᱟ ᱛᱚᱠᱷᱚᱱ ᱵᱟᱭ ᱛᱟᱦᱮᱸ ᱞᱮᱱᱟ ᱛᱚᱠᱷᱚᱱ ᱵᱟᱝ ᱵᱚᱛᱚᱨᱚᱜ ᱛᱟᱦᱮᱸᱜᱼᱟ?
ᱩᱸ ᱦᱩᱸᱜ᱾
ᱚᱱᱟ ᱠᱷᱟᱹᱛᱤᱨ ᱛᱮ ᱞᱟᱹᱭ ᱫᱟᱹᱧ ᱵᱟᱠᱷᱟᱱ ᱠᱩᱲᱤ ᱜᱤᱫᱽᱨᱟᱹ ᱠᱷᱟᱭ ᱫᱚ ᱞᱟᱹᱭ ᱠᱮᱭᱟᱭ ᱤᱧᱚᱸ ᱵᱟᱹᱧ ᱛᱟᱦᱮᱱᱟ᱾
ᱠᱩᱲᱤ ᱜᱤᱫᱽᱨᱟ ᱫᱚ ᱮᱠᱞᱟ ᱛᱟᱸᱦᱮ ᱫᱚᱠᱤ ᱥᱚᱢᱵᱷᱚᱵ ᱟᱢ ᱜᱮ ᱞᱟᱭ ᱢᱮ ᱢᱟ᱾
ᱦᱮᱸ ᱚᱱᱟ ᱠᱷᱟᱹᱛᱤᱨ ᱛᱮᱜᱚ ᱞᱟᱹᱭᱫᱟᱹᱧ ᱠᱩᱲᱤ ᱜᱤᱫᱽᱨᱟᱹ ᱫᱚ ᱛᱟᱦᱮᱸ ᱦᱚᱸ ᱵᱟᱭ ᱛᱟᱦᱮᱸ ᱫᱟᱲᱮᱭᱟᱜᱼᱟ ᱩᱱᱤ ᱫᱚ ᱫᱟᱹᱲᱲ ᱜᱚᱜ ᱠᱟᱜᱼᱟ ᱩᱱᱤ ᱦᱚᱸ᱾
ᱦᱩᱸ᱾ ᱟᱨ ᱛᱚᱠᱷᱚᱱ ᱦᱟᱱᱮ ᱠᱚ ᱞᱟᱹᱭᱮᱫ ᱛᱟᱦᱮᱱᱟ ᱪᱤᱞᱤ ᱠᱚᱠᱚ ᱦᱮᱡ ᱟᱠᱟᱱᱟ ᱥᱮ᱾
ᱦᱳᱭ ᱟᱨ ᱦᱟᱱᱮ ᱠᱚ ᱞᱟᱹᱭ ᱛᱮ ᱠᱩᱳᱢᱵᱽᱲᱳ ᱠᱚ ᱦᱮᱡ ᱟᱠᱟᱱᱟ ᱠᱩᱢᱵᱲᱳ᱾ ᱚᱱᱟ ᱠᱷᱟᱹᱛᱤᱨ ᱛᱮ ᱜᱮ ᱫᱚᱢᱮ ᱵᱚᱛᱚᱨ᱾
ᱞᱟᱹᱭᱮᱫ ᱛᱟᱦᱮᱸᱱᱟ ᱠᱚ ᱛᱚ ᱚᱱᱠᱟ ᱟᱹᱰᱤ ᱦᱚᱲ ᱜᱮ ᱾
ᱦᱳᱭ ᱟᱨ ᱤᱧ ᱦᱚᱸ ᱚᱱᱠᱟ ᱤᱧ ᱦᱚᱸ ᱫᱚᱢᱮᱧ ᱵᱚᱛᱚᱨᱚᱜ ᱠᱟᱱ ᱛᱟᱦᱮᱸᱫ ᱠᱟᱨᱚᱱ ᱫᱚ ᱟᱛᱳ ᱠᱚᱨᱮ ᱜᱮ ᱵᱮᱥᱤ ᱦᱩᱭᱩᱜ ᱠᱟᱱ ᱛᱟᱦᱮᱸᱫ ᱟᱨ ᱚᱱᱠᱟ ᱦᱳᱥᱴᱮᱞ ᱠᱷᱚᱱᱟᱜ ᱤᱧ ᱦᱮᱡ ᱠᱟᱱᱟ᱾ ᱟᱫᱚ ᱟᱞᱮ ᱫᱚ ᱞᱚᱜᱚᱱ ᱞᱚᱜᱚᱱ ᱞᱮ ᱫᱟᱠᱟ ᱩᱛᱩ ᱞᱮ ᱤᱥᱤᱱᱟ ᱞᱚᱜᱚᱱ ᱞᱚᱜᱚᱱ ᱚᱱᱠᱟ ᱥᱟᱛᱴᱟ ᱛᱮᱜᱮ ᱟᱫᱚ ᱡᱚᱢ ᱛᱮ ᱟᱫᱚ ᱦᱩᱲᱠᱟᱱ ᱠᱟᱛᱮᱜ ᱞᱮ ᱛᱟᱦᱮᱱᱟ᱾
ᱩᱱᱟᱜ ᱵᱚᱛᱚᱨ ᱠᱟᱛᱮ ᱫᱚ ᱧᱮᱞ ᱢᱮ ᱱᱤᱡᱮ ᱚᱲᱟᱜ ᱠᱷᱚᱱᱟᱜ ᱫᱚ ᱚᱠᱟᱢ ᱪᱟᱞᱟᱜᱼᱟ᱾
ᱦᱳᱭ ᱟᱫᱚ ᱚᱲᱟᱜ ᱢᱚᱫᱽᱫᱷᱮ ᱨᱮᱜᱮ ᱚᱲᱟᱜ ᱠᱷᱚᱱᱟᱜ ᱫᱚ ᱟᱫᱚ ᱚᱠᱟᱛᱮᱢ ᱪᱟᱞᱟᱜᱼᱟ ᱵᱟᱠᱷᱟᱡ᱾ ᱟᱫᱚ ᱚᱱᱟ ᱜᱮ᱾ ᱫᱚ ᱵᱟᱨᱦᱮ ᱠᱚᱨᱮ ᱠᱚ ᱜᱤᱛᱤᱡ ᱵᱟᱲᱟᱜ ᱠᱟᱱᱟᱹᱧᱵᱟ ᱫᱚ ᱵᱟᱨᱚ ᱢᱟᱥ ᱵᱟᱭᱨᱮ ᱨᱮᱜᱮ ᱜᱤᱛᱤᱡ ᱟᱭ ᱛᱚ ᱟᱫᱚ ᱞᱟᱹᱟ ᱟᱭ ᱟᱫᱚ ᱵᱚᱞᱮ ᱢᱮᱛᱟᱭ ᱠᱟᱱᱟ ᱵᱟᱝ ᱟᱞᱚᱢ ᱜᱤᱫᱤᱭᱟ ᱚᱲᱟᱜ ᱛᱟᱦᱮᱱ ᱛᱩᱞᱩᱡ ᱚᱲᱟᱜ ᱨᱮᱜᱮ ᱜᱤᱛᱤᱡ ᱢᱮ ᱟᱫᱚ ᱚᱲᱟᱜ ᱨᱮᱜᱮ ᱜᱤᱛᱤᱡ ᱠᱟᱱ ᱛᱟᱦᱮᱸᱜᱼᱟ᱾ ᱛᱟᱯᱚᱨᱮ ᱠᱚ ᱵᱷᱳᱴ ᱠᱚ ᱦᱩᱭ ᱡᱟᱵᱟᱭᱮᱱ ᱠᱷᱟᱡ ᱛᱚ ᱚᱠᱟ ᱪᱟᱵᱟᱭᱮᱱ ᱪᱚ ᱠᱚ ᱩᱱᱠᱩ᱾
ᱦᱩᱸ᱾
ᱟᱫᱚ ᱤᱧᱤᱧ ᱞᱟᱹᱭᱟ ᱦᱳᱥᱴᱮᱞ ᱨᱮᱜᱮ ᱵᱷᱟᱜᱤ ᱜᱮ ᱛᱤᱱᱟᱹᱜ ᱪᱮᱨᱦᱟ, ᱵᱟᱝ ᱥᱤᱛᱩᱝ ᱠᱟᱫᱟᱭ᱾
ᱤᱱᱠᱟ ᱚᱡᱟᱨ ᱟᱨ ᱥᱳᱥᱟᱞ ᱢᱤᱰᱤᱭᱟ ᱨᱮ ᱵᱟᱢ ᱧᱮᱞ ᱵᱟᱲᱟᱭᱮᱫᱟ ᱟᱥᱟᱢ ᱠᱚᱨᱮᱱ ᱦᱚᱸ ᱟᱥᱟᱢ ᱠᱚᱨᱮᱱ ᱦᱚᱲ ᱠᱚ ᱟᱹᱰᱤ ᱡᱟᱹᱥ ᱛᱤ ᱝᱠᱟ ᱫᱟᱜ ᱡᱟᱹᱲᱤ ᱠᱟ ᱠᱷᱟᱹᱛᱤᱨ ᱚᱲᱟᱜ ᱠᱚ ᱰᱩᱵᱩᱡ ᱵᱟᱲᱟ ᱟᱠᱟᱱᱟ᱾
ᱦᱳᱭ ᱚᱱᱟᱜᱮ ᱦᱟᱱᱤ ᱢᱤᱫ ᱫᱤᱱ ᱞᱮ ᱧᱮᱞ ᱠᱮᱫᱟ ᱤᱧ ᱵᱟᱵᱟ ᱛᱟᱞᱮ ᱤᱧ ᱢᱟ ᱛᱟᱞᱮ ᱾ ᱟᱫᱚ ᱤᱧ ᱢᱟ ᱫᱚ ᱞᱟᱹᱭ ᱫᱟᱹᱭ ᱤᱧ ᱡᱩᱫᱤ ᱚᱝᱠᱟ ᱠᱟᱹᱴᱤᱡ ᱢᱟᱱᱮ ᱯᱚᱭᱥᱟ ᱯᱟᱛᱤ ᱠᱚ ᱡᱩᱫᱤ ᱛᱟᱦᱮᱸ ᱠᱚᱜ ᱛᱤᱧᱟᱹ ᱤᱧ ᱦᱚ ᱯᱚᱭᱥᱟ ᱠᱤᱪᱷᱩᱧ ᱮᱢ ᱠᱮ ᱠᱚᱣᱟ ᱾ ᱠᱟᱨᱚᱱ ᱫᱚ ᱩᱝᱠᱩ ᱮᱢᱚᱱ ᱦᱟᱞᱚᱛ ᱧᱮᱞ ᱦᱩᱭᱱᱟ ᱵᱟᱝ ᱢᱟᱱᱮ ᱡᱷᱚᱛᱚ ᱠᱤᱪᱷᱩ ᱜᱮ ᱪᱟᱞᱟᱣ ᱪᱟᱵᱟ ᱟᱠᱟᱱ ᱛᱟᱠᱚᱣᱟ ᱡᱷᱚᱛᱚ ᱠᱤᱪᱷᱩ ᱜᱮ, ᱟᱫᱚ ᱩᱝᱠᱩ ᱫᱚ ᱚᱠᱟ ᱨᱮ ᱠᱷᱚᱱᱟᱜ ᱠᱚ ᱡᱚᱢᱟ? ᱦᱮᱸ, ᱟᱨ ᱡᱤᱣᱤ ᱦᱚᱸᱛᱚ ᱪᱟᱞᱟᱣ ᱟᱠᱟᱱ ᱛᱟᱠᱚᱣᱟ ᱥᱮ ᱟᱹᱰᱤ ᱦᱚᱲᱟᱜ ᱜᱮ ᱾
ᱡᱮᱢᱚᱱ ᱡᱟᱦᱟᱸᱭ ᱠᱚ ᱚᱞ ᱯᱟᱲᱦᱟᱜ ᱠᱟᱱ ᱛᱟᱦᱮᱱᱟᱠᱚ ᱡᱟᱦᱟᱸ ᱛᱤᱱᱟᱹᱜ ᱫᱩᱞᱤᱞ ᱯᱚᱨᱪᱟ ᱠᱚ ᱛᱟᱦᱮᱸ ᱠᱟᱱ ᱛᱟᱠᱚᱣᱟ ᱡᱚᱛᱚ ᱠᱤᱪᱷᱩ ᱞᱮᱠᱟ ᱢᱟᱱᱮ ᱡᱟ ᱡᱟᱵᱚᱛᱤ ᱡᱟᱦᱟᱸ ᱛᱤᱱᱟᱹᱜ ᱛᱟᱦᱮᱸ ᱠᱟᱱ ᱛᱟᱠᱚᱣᱟ ᱡᱚᱛᱚ ᱪᱟᱞᱟᱣ ᱪᱟᱵᱟᱭᱮᱱ ᱫᱚ ᱾
ᱢᱟᱱᱮ ᱡᱷᱚᱛᱚ ᱵᱚᱞᱮ ᱡᱷᱚᱛᱚ ᱜᱮ ᱵᱷᱟᱜᱜᱤᱥ ᱟᱹᱰᱤ ᱦᱚᱲ ᱜᱮᱠᱚ ᱢᱟᱱᱮ ᱵᱟᱠᱚ ᱪᱤ ᱪᱤᱠᱟᱹ ᱟᱠᱟᱱ ᱟᱨ ᱜᱚᱡ ᱦᱚᱸᱠᱚ ᱜᱚᱡ ᱟᱠᱟᱱᱟ ᱠᱚ, ᱪᱚᱞᱞᱤᱥ ᱛᱷᱮᱠᱮ ᱯᱚᱧᱪᱟᱥ ᱡᱚᱱ ᱞᱮᱠᱟ ᱠᱚ ᱜᱚᱡ ᱟᱠᱟᱱᱟ ᱱᱤᱠᱷᱚᱡᱽ ᱜᱮᱭᱟ ᱠᱚ ᱩᱱᱠᱩ ᱫᱚ ᱟᱠᱟ ᱥᱮᱫ ᱠᱚ ᱟᱹᱛᱩ ᱪᱟᱞᱟᱣ ᱠᱟᱱᱟ?
ᱩᱱᱟᱹᱜ ᱡᱟᱹᱥᱛᱤ ᱫᱟᱜ ᱠᱮᱫᱟᱭ ᱥᱮ ᱾
ᱦᱩᱸ, ᱟᱨ ᱩᱹᱱᱟᱹᱜ ᱡᱟᱹᱥᱛᱤ ᱫᱟᱜ ᱨᱮ ᱟᱫᱚ ᱟᱢ ᱟᱢ ᱫᱟᱹᱲ ᱟᱢ ᱥᱮ ᱟᱢ ᱚᱱᱟ ᱠᱚᱢ ᱥᱟᱢᱴᱟᱣ ᱠᱟᱛᱮ ᱮᱢ ᱤᱭᱟᱹᱭ ᱛᱟᱢᱟ? ᱩᱱᱟᱹᱜ ᱫᱟᱜ ᱫᱚ ᱴᱟᱴᱠᱟ ᱜᱮ ᱦᱮᱡ ᱮᱱᱟ ᱦᱳᱭ ᱾
ᱩᱝᱠᱩ ᱡᱩᱫᱤ ᱥᱟᱵ ᱠᱟᱛᱮᱫ ᱜᱟᱹᱲᱤ ᱠᱚᱛᱮᱫ ᱡᱟᱦᱟᱸᱥᱮᱱ ᱠᱚ ᱤᱫᱤ ᱠᱮᱠᱚ ᱠᱮᱭᱟ ᱠᱚ ᱦᱮᱸ ᱥᱮ ᱾
ᱦᱚᱸ ᱵᱟ ᱚᱱᱟ ᱫᱚ ᱞᱟᱦᱟ ᱠᱷᱚᱱᱟᱜ ᱡᱩᱫᱤ ᱠᱚ ᱵᱩᱡ ᱵᱟᱲᱟᱭ ᱠᱮᱭᱟ ᱞᱟᱦᱟ ᱠᱷᱚᱱᱟᱜ ᱛᱚ ᱵᱟᱠᱚ ᱵᱟᱲᱟᱭᱟ ᱥᱮ ᱾
ᱫᱚ ᱦᱟᱸᱜ ᱚᱱᱟ ᱫᱚ ᱦᱟᱸᱜ ᱞᱟᱦᱟ ᱛᱮᱠᱚ ᱪᱤᱱᱛᱟᱹ ᱵᱷᱟᱵᱽᱱᱟ ᱫᱚ ᱦᱟᱜ ᱡᱚᱛᱚ ᱦᱚᱲᱟᱜ ᱵᱟᱭ ᱛᱟᱦᱮᱱᱟ ᱡᱟᱦᱟᱱᱟᱜ ᱡᱤᱱᱤᱥ ᱜᱮ ᱞᱟᱹᱭ ᱟᱠᱚ ᱜᱟᱰᱟ ᱫᱟᱜ ᱟᱹᱛᱩ ᱠᱟᱛᱮᱜ ᱯᱟᱨᱚᱢ ᱪᱟᱞᱟᱣ ᱠᱟᱛᱮᱜ ᱟᱲᱮᱭᱟᱠᱚ। ᱚᱝᱠᱟ ᱠᱟᱛᱷᱟ ᱞᱮᱠᱟ ᱦᱮ ᱥᱮ ᱵᱟᱝ।
ᱦᱳᱭ।
ᱢᱟᱱᱮ ᱡᱟᱦᱟᱱᱟᱜ ᱜᱮ ᱠᱩᱢᱵᱽᱲᱩ ᱪᱟᱞᱟᱣ ᱠᱟᱛᱮ ᱵᱩᱫᱽᱫᱷᱤ ᱠᱚ ᱩᱰᱚᱠᱚᱜᱼᱟ ᱱᱚᱣᱟ ᱦᱚᱸ ᱡᱟᱦᱟ ᱫᱚ ᱚᱝᱠᱟᱜᱮ ᱡᱟᱦᱟᱱᱟᱜ ᱜᱷᱚᱴᱚᱱᱟ ᱜᱷᱚᱴᱟᱣ ᱠᱟᱱᱟ ᱛᱟᱯᱚᱨᱮ ᱡᱟᱦᱟᱱᱟᱜ ᱜᱮᱠᱚ ᱞᱟᱹᱭᱮᱜᱼᱟ।
ᱚᱝᱠᱟ ᱜᱮ ᱟᱹᱰᱤ ᱦᱚᱲᱜᱮ ᱵᱟᱠᱚ ᱫᱤᱥᱟᱹᱭ ᱜᱮᱭᱟ ᱥᱮ, ᱟᱨ ᱚᱱᱠᱟ ᱚᱠᱚᱭ ᱫᱚ ᱧᱮᱞ ᱢᱮ ᱚᱲᱟᱜ ᱠᱚᱨᱮᱜ ᱢᱮᱱᱟᱭᱟ ᱩᱱᱤ ᱠᱤ ᱩᱱᱟᱹᱜ ᱵᱩᱡ ᱫᱟᱲᱮᱭᱟᱜ ᱠᱟᱱᱟᱭ ᱪᱮᱫ ᱪᱤᱠᱟᱹᱜ ᱠᱟᱱᱟ ᱵᱟᱝ ᱪᱤᱠᱟᱹᱜ ᱠᱟᱱᱟ! ᱫᱟᱜ ᱛᱮ ᱡᱟᱜᱼᱮ ᱡᱚᱨᱚᱭᱮᱫ ᱛᱮᱦᱮᱸᱜ ᱟᱭ ᱥᱮ ᱾ ᱩᱱᱟᱹᱜ ᱵᱟᱠᱚ ᱵᱩᱡ ᱫᱟᱲᱮ ᱠᱟᱣᱫᱟ ᱾
ᱦᱮᱸ ᱾
ᱚᱱᱟᱜᱮ ᱫᱟᱭᱟ ᱜᱮᱢ ᱵᱩᱡᱟ ᱪᱮᱫᱠᱟ ᱜᱚᱡ ᱠᱟᱱᱟ ᱠᱚ। ᱪᱤᱫᱠᱟ ᱪᱚ ᱚᱱᱮ ᱚᱲᱟᱜ ᱨᱮᱱᱟᱜ ᱴᱤᱝ ᱠᱚᱨᱮ ᱦᱟᱱᱮ ᱪᱟᱞ ᱠᱚᱨᱮᱜ ᱪᱮᱛᱟᱱ ᱠᱚᱨᱮᱜ ᱠᱚ ᱫᱩᱲᱩᱵ ᱵᱟᱲᱟ ᱟᱠᱟᱱ ᱛᱟᱦᱮᱸ ᱟᱠᱚ ᱾
ᱪᱮᱫ ᱮ ᱪᱤᱠᱟᱹᱭᱟ ᱪᱮᱫ ᱮ ᱪᱤᱠᱟᱹᱭᱟ ᱚᱸᱰᱮ? ᱡᱩᱫᱤ ᱚᱱᱟ ᱦᱚᱸ ᱰᱩᱵᱩᱡ ᱱᱟ ᱟᱠᱚ ᱦᱚᱸᱠᱚ ᱪᱟᱞᱟᱣᱮᱱᱟ ᱦᱮᱸᱥᱮ।
ᱦᱮᱸ, ᱦᱮᱸ। ᱟᱨ ᱪᱮᱫᱠᱟ ᱦᱟᱹᱱᱠᱩ ᱠᱩᱢᱤᱨ ᱠᱚᱠᱚ ᱟᱹᱛᱩ ᱦᱤᱡᱩᱜ ᱠᱟᱱ ᱛᱟᱦᱮᱸᱜ ᱠᱩᱢᱤᱨ ᱠᱚ ᱦᱟᱹᱠᱩ ᱠᱚ ᱵᱤᱧ ᱠᱚ।
ᱦᱩᱸ ᱟᱫᱚ ᱪᱤᱠᱟᱹ ᱫᱟᱲᱮᱭᱟᱜᱼᱟᱢ ᱚᱱᱟ
ᱦᱮᱸ ᱪᱤᱠᱟᱹ ᱫᱟᱲᱮᱭᱟᱜ ᱟᱢ।
ᱟᱹᱰᱤ ᱦᱚᱲᱟᱜ ᱡᱤᱣᱤ ᱪᱟᱞᱟᱣ ᱠᱟᱱ ᱛᱟᱠᱚᱣᱟ ᱾
ᱦᱮᱸ ᱾
ᱮᱨᱳᱯᱮᱞᱮᱱ ᱠᱚᱨᱮ ᱡᱩᱫᱤ ᱠᱚ ᱚᱝᱠᱟ ᱠᱟᱛᱮ ᱠᱚ ᱤᱫᱤ ᱠᱮᱠᱚ ᱠᱮᱭᱟ ᱦᱟᱱᱛᱮ ᱱᱟᱛᱮ ᱦᱮᱸᱥᱮ ᱾
ᱦᱮᱸ, ᱚᱱᱟ ᱛᱚ ᱵᱷᱟᱹᱜᱤ ᱠᱟᱛᱷᱟ ᱢᱮᱱᱠᱷᱟᱱ ᱟᱫᱚ ᱚᱱᱮ ᱚᱝᱠᱟ ᱦᱚᱸ ᱧᱮᱞ ᱢᱮ ᱟᱫᱚ ᱩᱝᱠᱩ ᱧᱮᱞᱢᱮ ᱱᱤᱛᱚᱜ ᱫᱚ ᱨᱟᱥᱛᱟ ᱠᱚᱨᱮᱜ ᱠᱤᱝᱵᱟ ᱦᱟᱱᱟ ᱤᱭᱟᱹ ᱠᱚᱨᱮᱜ ᱠᱚ ᱫᱚᱦᱚ ᱵᱟᱲᱟ ᱟᱠᱟᱜ ᱠᱷᱟᱱᱡ ᱚᱸᱰᱮ ᱛᱤᱥ ᱢᱟᱱᱮ ᱫᱟᱜ ᱦᱟᱣᱮᱫᱚᱜᱼᱟ ᱛᱟᱨᱯᱚᱨᱮ ᱚᱲᱟᱜ ᱠᱚᱢᱟ ᱡᱟᱦᱟᱸ ᱦᱟᱥᱟ ᱚᱲᱟᱜ ᱠᱚ ᱛᱟᱦᱮᱸ ᱞᱮᱱᱟ ᱚᱱᱟ ᱠᱚᱢᱟ ᱯᱩᱨᱟᱹ ᱞᱟᱸᱫᱩᱲ ᱪᱟᱵᱟ᱾ ᱯᱟᱠᱟ ᱚᱲᱟᱜ ᱞᱟᱸᱫᱩᱨᱚᱜ ᱠᱟᱱᱟ ᱦᱟᱥᱟ ᱚᱲᱟᱜ ᱫᱚ ᱪᱮᱫᱟᱜ ᱵᱟᱝ ᱞᱟᱸᱫᱩᱨᱚᱜᱼᱟ ᱦᱮᱸ ᱥᱮ।
ᱦᱩᱸ ᱦᱩᱸ। ᱟᱫᱚ ᱚᱱᱟ ᱞᱮᱠᱟᱛᱮ ᱡᱩᱫᱤ ᱡᱟᱦᱟᱱᱟᱜ ᱚᱰᱮ ᱛᱟᱦᱮᱱ ᱞᱟᱹᱜᱤᱫ ᱚᱲᱟᱜ ᱠᱚᱠᱚ ᱵᱮᱵᱚᱥᱛᱷᱟ ᱠᱮᱭᱟ ᱟᱹᱰᱤ ᱛᱮᱫ ᱜᱮ ᱱᱟᱯᱟᱭᱚᱜᱼᱟ ᱦᱮᱸ ᱥᱮ।
ᱦᱮᱸ ᱠᱟᱨᱚᱱ ᱫᱚ ᱚᱱᱟ ᱫᱚ ᱥᱚᱨᱠᱟᱨᱟᱜ ᱠᱚᱨᱟᱣ ᱜᱮ ᱩᱪᱤᱛ ᱛᱟᱦᱮ ᱠᱟᱱᱟ, ᱥᱚᱨᱠᱟᱨ ᱴᱷᱮᱱ ᱜᱮ ᱴᱟᱠᱟ ᱜᱮ ᱡᱷᱚᱛᱚ ᱴᱟᱠᱟ ᱫᱚ᱾ ᱵᱟᱠᱷᱟᱡ ᱥᱚᱨᱠᱟᱨ ᱫᱚ ᱩᱱᱟᱹᱜ ᱵᱟ ᱩᱱᱟᱹᱜ ᱵᱚᱦᱚᱜ ᱵᱟᱝ ᱜᱷᱟᱢᱟᱜ ᱠᱟᱱ ᱛᱟᱭᱟ ᱩᱱᱤ ᱫᱚ, ᱠᱤᱱᱛᱩ ᱩᱱᱠᱩ ᱵᱟᱹᱠᱤ ᱡᱟᱦᱟᱸᱭ ᱤᱭᱩᱴᱩᱵᱟᱨ ᱠᱚ ᱠᱟᱱᱟ ᱠᱚ ᱩᱱᱠᱩ ᱜᱮ ᱠᱟᱹᱴᱤᱡ ᱡᱚᱢᱟᱜ ᱠᱚᱠᱚ ᱤᱫᱤ ᱦᱚᱴᱚᱣᱟᱠᱚ ᱠᱟᱱᱟ ᱠᱚ᱾
ᱦᱳᱭ᱾
ᱵᱟᱠᱷᱟᱡ ᱟᱫᱟᱥ ᱡᱟᱦᱟᱸ ᱩᱱᱠᱩ ᱥᱚᱨᱠᱟᱨᱤ ᱤᱭᱟᱹ ᱦᱚᱲ ᱠᱟᱱᱟ ᱠᱚ, ᱧᱩᱛᱩᱢᱟᱱ ᱦᱚᱲ ᱠᱟᱱᱟ ᱩᱱᱠᱩ ᱫᱚ ᱠᱚᱱᱚ, ᱠᱚᱱᱚ ᱠᱤᱪᱷᱩ ᱜᱮ ᱵᱟᱠᱚ ᱪᱤᱠᱟᱹᱭ ᱫᱟ᱾
ᱚᱱᱟᱢᱟ ᱠᱟᱛᱷᱟ ᱠᱟᱱᱜᱮ ᱚᱞ ᱯᱟᱲᱦᱟᱣ ᱚᱞ ᱯᱟᱲᱷᱟᱣ ᱠᱟᱛᱮᱫ ᱥᱤᱠᱷᱱᱟᱹᱛ ᱠᱟᱛᱮᱫ ᱡᱩᱫᱤ ᱚᱱᱠᱟ ᱡᱟᱦᱟᱸ ᱛᱤᱱᱟᱹᱜ ᱠᱟᱜᱚᱡᱽ ᱯᱚᱛᱨᱚ ᱠᱚ ᱛᱟᱦᱮᱱ ᱛᱟᱢᱟ ᱚᱱᱟ ᱠᱚ ᱡᱩᱫᱤ ᱠᱷᱟᱱ ᱮᱜ ᱡᱟᱦᱟᱸᱭ ᱠᱚᱣᱟᱜ ᱫᱚ ᱤᱱᱴᱟᱨᱵᱷᱤᱭᱩ ᱠᱚ ᱛᱟᱦᱮᱱ ᱛᱟᱠᱚᱣᱟ ᱥᱟᱨᱴᱚᱯᱷᱤᱠᱮᱴ ᱠᱚ ᱟᱨ ᱡᱩᱫᱤ ᱚᱱᱠᱟ ᱟᱛᱩ ᱪᱟᱞᱟᱜᱼᱟ ᱛᱟᱦᱚᱞᱮ ᱠᱷᱟᱱ ᱩᱱᱤ ᱠᱚᱢ ᱠᱚᱥᱴᱚ ᱵᱟᱭ ᱵᱩᱡ ᱮᱫᱟ ᱠᱚᱥᱴᱚ ᱛᱮ ᱥᱩᱥᱟᱭᱤᱰ ᱥᱩᱥᱟᱭᱤᱴ ᱜᱚᱫ ᱠᱟᱱᱟ ᱦᱮ ᱥᱮ, ᱡᱮᱢᱚᱱ ᱜᱷᱚᱴ ᱛᱚ ᱚᱱᱟ ᱜᱮ ᱡᱮ ᱱᱮᱴ ᱯᱮᱯᱟᱨ ᱞᱤᱠ ᱠᱷᱟᱹᱛᱤᱨ ᱛᱮ ᱟᱹᱰᱤ ᱜᱟᱱᱟᱜ ᱟᱹᱰᱤ ᱜᱟᱱ ᱦᱚᱲᱟᱜ ᱡᱤᱣᱤ ᱪᱟᱞᱟᱣ ᱟᱠᱟᱱ ᱛᱟᱠᱚᱣᱟ ᱦᱮᱸ ᱥᱮ ᱵᱟᱝ?
ᱦᱳᱭ ᱚᱱᱟ ᱜᱮᱛᱚ ᱢᱟᱱᱮ ᱩᱱᱫᱤᱱᱟᱜ ᱦᱳᱭ ᱩᱱᱫᱤᱱᱟᱜ ᱢᱮᱦᱱᱟᱛ ᱡᱩᱫᱤ ᱟᱭᱟᱜ ᱡᱩᱫᱤ ᱫᱟᱜ ᱛᱮ ᱟᱹᱛᱩ ᱪᱟᱞᱟᱜ ᱛᱟᱭᱟ ᱛᱟᱦᱚᱞᱮ ᱚᱸᱰᱮ ᱛᱚ ᱢᱟᱱᱮ ᱵᱟᱧᱪᱟᱣ ᱠᱷᱚᱱᱟᱜ ᱫᱚ ᱜᱚᱡ ᱜᱮ ᱵᱷᱟᱜᱤ ᱛᱤᱧᱟᱹ᱾
ᱦᱩ ᱩᱱᱟᱹᱜ ᱯᱚᱨᱤᱥᱨᱚᱢ ᱞᱮᱫᱟᱭ ᱚᱱᱟ ᱠᱷᱟᱛᱤᱨ ᱡᱟᱦᱟᱸᱭ ᱫᱚ ᱚᱱᱟ ᱱᱮᱴ ᱥᱮᱴ ᱨᱮᱠᱚ ᱯᱟᱥ ᱦᱚᱸᱠᱚ ᱯᱟᱥ ᱞᱮᱫᱟ ᱩᱱᱠᱩ ᱡᱩᱫᱤ ᱢᱟᱱᱮ ᱯᱚᱨᱮᱛᱮ ᱮᱠᱡᱟᱢ ᱨᱮ ᱯᱟᱪᱮᱫ ᱵᱟᱭ ᱦᱚᱛᱚ ᱯᱟᱥ ᱫᱟᱲᱮᱭᱟᱜ-ᱟᱭ᱾ ᱢᱤᱫ ᱫᱷᱟᱣ ᱯᱟᱥ ᱠᱮᱫᱟᱭ ᱢᱮᱱᱠᱷᱟᱱ ᱥᱟᱨᱟᱫᱤᱱ ᱠᱤ ᱯᱟᱥ ᱠᱮᱫᱟᱭ ᱠᱤ ᱚᱱᱠᱟ ᱫᱚ ᱵᱟᱝ᱾ ᱯᱟᱪᱮᱫ ᱯᱚᱨᱮ ᱛᱮᱫᱚ ᱮᱴᱟᱜ ᱨᱚᱠᱚᱢ ᱠᱳᱥᱪᱮᱱ ᱦᱮᱡ ᱮᱱ ᱟᱡ ᱡᱟᱦᱟᱸ ᱠᱚ ᱵᱟᱭ ᱯᱟᱲᱦᱟᱣ ᱠᱟᱱ ᱚᱱᱟ ᱠᱚ ᱯᱟᱪᱮᱫ ᱦᱮᱡ ᱮᱱ ᱦᱮᱸᱥᱮ᱾
ᱦᱩᱸ, ᱦᱩᱸ᱾
ᱡᱮ ᱩᱱᱟᱹᱜ ᱫᱤᱱᱮ ᱢᱮᱦᱱᱚᱛ ᱞᱮᱫᱟ ᱚᱱᱟ ᱢᱮᱦᱱᱚᱛ ᱨᱮᱱᱟᱜ ᱡᱩᱫᱤ ᱯᱷᱚᱞ ᱵᱟᱭ ᱧᱟᱢᱟ ᱛᱟᱦᱚᱞᱮ ᱩᱱᱤ ᱪᱮᱫ ᱮ ᱪᱤᱠᱟᱹᱭᱟ? ᱵᱟᱫᱽᱫᱷᱚ ᱛᱮ ᱥᱩᱭᱥᱟᱭᱤᱰ ᱠᱮᱫᱟᱭ, ᱟᱫᱚ ᱱᱚᱣᱟ ᱦᱩᱸ ᱜᱮ ᱟᱹᱰᱤ ᱢᱟᱨᱟᱝ ᱪᱮᱜ ᱤᱧ ᱞᱟᱸᱭᱟ ᱩᱱᱠᱩ ᱡᱟᱦᱟᱸᱭ ᱠᱚ ᱱᱮᱴ ᱯᱮᱯᱟᱨ ᱠᱚ ᱞᱤᱠ ᱦᱚᱪᱚᱭᱫᱟ ᱩᱱᱠᱩ ᱴᱷᱮᱱ ᱦᱚᱸ ᱱᱚᱣᱟ ᱠᱟᱛᱷᱟ ᱫᱚ ᱟᱹᱰᱤᱴᱟ ᱜᱮ
ᱦᱳᱭ ᱠᱟᱨᱚᱱ ᱫᱚ ᱦᱳᱭᱳᱜ ᱠᱟᱱᱟ ᱡᱟᱦᱟᱸᱭ ᱢᱮᱦᱱᱟᱹᱛ ᱠᱟᱛᱮᱫ ᱯᱟᱲᱦᱟᱣ ᱠᱟᱛᱮᱫ ᱯᱚᱨᱤᱠᱠᱷᱟᱭ ᱮᱢᱟᱭ ᱥᱮ ᱩᱱᱤ ᱜᱮᱛᱚ ᱟ ᱵᱷᱟᱜᱤ ᱟᱨ ᱠᱤᱱᱛᱩ ᱠᱤᱱᱛᱩ ᱡᱟᱦᱟᱸᱭ ᱦᱟᱱᱤ ᱵᱟᱭ ᱢᱮᱦᱱᱚᱛ ᱠᱟᱫᱟ ᱩᱱᱤ ᱡᱩᱫᱤ ᱵᱩᱡᱽ ᱩᱛᱟᱹᱨᱟᱭ ᱡᱷᱚᱛᱚ ᱦᱚᱲ ᱡᱩᱫᱤ ᱵᱩᱡᱟᱠᱚ ᱛᱟᱦᱚᱞᱮ ᱛᱚ ᱚᱸᱰᱮ ᱫᱚ ᱟᱹᱰᱤ ᱦᱚᱲ ᱜᱮᱛᱚ ᱠᱚ ᱢᱟᱱᱮ ᱤᱡᱤ ᱜᱮᱠᱚ ᱢᱚᱱᱮᱭᱟᱠᱚ᱾
ᱱᱚᱣᱟ ᱴᱷᱤᱠ ᱠᱟᱛᱷᱟ ᱠᱟᱱ ᱜᱮᱭᱟ ᱟᱫᱚ ᱱᱤᱛᱚᱜ ᱨᱮᱱ ᱦᱚᱲ ᱛᱚ ᱚᱱᱟ ᱠᱚ ᱵᱟᱝᱠᱚ ᱵᱩᱡᱷᱟᱹᱣ ᱫᱟ ᱥᱮ᱾
ᱦᱩᱸ᱾
ᱟᱫᱚ ᱚᱱᱟ ᱞᱮᱠᱟᱛᱮ ᱧᱮᱞᱚᱜᱼᱟ ᱡᱮ ᱟᱹᱰᱤᱜᱟᱱ ᱟᱹᱰᱤᱜᱟᱱ ᱦᱚᱲ ᱜᱮ ᱱᱚᱝ ᱠᱟᱱ ᱚᱞᱚᱜ ᱡᱤᱭᱚᱱ ᱠᱚᱨᱮ᱾ ᱟᱹᱰᱤᱜᱟᱱ ᱫᱩᱲᱩᱵ ᱢᱮᱱᱟᱜ ᱠᱚᱣᱟ ᱡᱮᱢᱚᱱ ᱟᱞᱮ ᱜᱮ ᱥᱮᱫᱤᱱ ᱜᱮ ᱟᱞᱮ ᱥᱟᱱᱛᱟᱞᱤ ᱢᱤᱰᱤᱭᱟᱢ ᱛᱮ ᱵᱤᱮᱰ ᱠᱚᱞᱮᱡᱽ ᱵᱟᱭ ᱛᱟᱦᱮᱸ ᱠᱟᱱᱟ ᱦᱮ ᱥᱮ᱾
ᱦᱳᱭ᱾
ᱟᱫᱚ ᱚᱱᱟ ᱞᱮᱠᱟᱛᱮ ᱟᱞᱮ ᱦᱚᱸ ᱟᱱᱫᱳᱞᱚᱱ ᱠᱮᱜᱼᱟ ᱞᱮ ᱡᱮ ᱟᱞᱮᱭᱟᱜ ᱥᱟᱱᱛᱟᱞᱤ ᱢᱤᱰᱤᱭᱟᱢ ᱛᱮ ᱵᱤᱰ ᱠᱚᱞᱮᱡᱽ ᱞᱟᱹᱠᱛᱤ ᱛᱟᱞᱮᱭᱟ ᱟᱫᱚ ᱚᱱᱟ ᱠᱷᱟᱹᱛᱤᱨ ᱛᱮ, ᱟᱞᱮ ᱦᱚᱸ ᱵᱤ ᱮᱰ ᱠᱚᱞᱮᱡᱽ ᱠᱚ ᱮᱢᱟ ᱟᱠᱟᱫ ᱮᱢ ᱞᱮᱠᱟ ᱢᱟᱱᱮ᱾ ᱞᱟᱹᱭ ᱢᱟᱱᱮ ᱪᱮᱫ ᱠᱚ ᱞᱟᱹᱭᱟ ᱮᱢ ᱫᱚ ᱟᱹᱣᱨᱤ ᱠᱚ ᱮᱢᱚᱜᱼᱟ ᱠᱤᱱᱛᱩ ᱚᱱᱟ ᱥᱳᱭ ᱠᱟᱫᱟ ᱠᱚ ᱡᱮ ᱦᱚᱸ ᱟᱯᱮᱭᱟᱜ ᱵᱤ ᱮᱰ ᱠᱚᱞᱮᱡᱽ ᱨᱮᱱᱟᱜ ᱮᱰᱢᱤᱥᱚᱱ ᱦᱩᱭᱩᱜ ᱛᱟᱯᱮᱭᱟ᱾ ᱟᱫᱚ ᱚᱱᱟ ᱠᱷᱟᱹᱛᱤᱨ ᱛᱮᱜᱮ ᱦᱟᱸᱜ ᱱᱚᱜᱼᱚᱭ ᱡᱮ ᱞᱟᱹᱭ ᱞᱮᱫᱟᱞᱮ ᱡᱮ ᱮᱠᱛᱨᱤᱥ ᱮᱠ ᱛᱟᱹᱨᱤᱠᱷ ᱢᱚᱫᱽᱫᱷᱮᱨᱮ ᱡᱩᱫᱤ ᱵᱟᱝ ᱠᱚ ᱞᱟᱹᱭᱟ᱾ ᱛᱟᱦᱚᱞ ᱠᱷᱟᱱ ᱫᱚᱦᱟᱸᱜ ᱨᱟᱥᱛᱟ ᱫᱩᱲᱩᱵ ᱞᱮ ᱟᱬᱜᱚᱱᱟ ᱟᱫᱚ ᱱᱤᱛ ᱱᱤᱛᱚᱜ ᱫᱚ ᱦᱟᱸᱜ ᱮᱢ ᱠᱮᱫᱟ ᱠᱚ ᱟᱫᱚ ᱪᱮᱫᱟᱜ ᱨᱟᱥᱛᱟ ᱫᱚᱢ ᱫᱩᱲᱩᱵᱼᱟ ᱡᱚᱠᱷᱚᱱ ᱠᱟᱛᱷᱟ ᱠᱚ ᱟᱸᱡᱚᱢ ᱟᱠᱟᱫᱟ ᱠᱚ ᱦᱮᱸ ᱵᱟᱝ᱾
ᱦᱩᱸ ᱦᱩᱸ ᱾ ᱚᱱᱟ ᱜᱮ ᱵᱷᱟᱹᱜᱤᱭᱮᱱᱟ, ᱠᱟᱨᱚᱱ ᱫᱚ ᱟᱵᱚ ᱥᱟᱱᱛᱟᱲ ᱠᱚᱦᱚᱸ ᱟᱹᱰᱤ ᱜᱮᱠᱚ ᱛᱟᱭᱚᱢ ᱠᱟᱱᱟ ᱥᱮ᱾ ᱡᱚᱛᱚ ᱨᱮᱜᱮ ᱧᱮᱞ ᱠᱚᱢ ᱥᱟᱱᱛᱟᱲ ᱠᱚᱫᱚ ᱛᱟᱭᱚᱢ ᱜᱮᱭᱟ᱾ ᱚᱱᱟ ᱨᱮᱱᱟᱜ ᱦᱚᱸ ᱠᱤᱪᱷᱩ ᱞᱟᱹᱭ ᱫᱚᱨᱠᱟᱨ᱾
ᱦᱳᱭ ᱦᱳᱭ᱾
ᱚᱱᱟ ᱠᱟᱨᱚᱱ ᱛᱮ᱾
ᱚᱞᱚᱜ ᱯᱟᱲᱦᱟᱣ ᱥᱮᱱ ᱫᱚ ᱦᱟᱸᱜ, ᱟᱹᱰᱤᱴᱟᱜ ᱵᱚᱱ ᱛᱟᱭᱚᱢ ᱠᱟᱱᱟ, ᱢᱮᱱᱠᱷᱟᱱ ᱪᱤᱠᱟᱹᱛᱮ ᱞᱟᱦᱟ ᱥᱮᱫ ᱥᱮ ᱞᱟᱯᱷᱟᱝ ᱥᱮᱫ ᱵᱚᱱ ᱪᱟᱞᱟᱜᱼᱟ᱾ ᱱᱚᱣᱟ ᱨᱮᱱᱟᱜ ᱪᱤᱱᱛᱟᱹ ᱵᱷᱟᱵᱽᱱᱟ ᱜᱮ ᱟᱹᱰᱤ ᱦᱚᱲᱟᱜ ᱱᱤᱛᱚᱜ ᱠᱩᱨᱩᱢᱩᱴᱩ ᱥᱮ ᱪᱷᱩᱴᱟᱹᱣ ᱨᱮ ᱢᱮᱱᱟᱜ ᱟᱠᱟᱫ ᱵᱚᱱᱟ᱾ ᱚᱞ ᱯᱟᱲᱦᱟᱣ ᱢᱟ ᱪᱤᱠᱟᱹᱱ ᱜᱮᱭᱟ ᱢᱟᱲᱟᱝ ᱥᱮᱫ ᱞᱟᱦᱟ ᱪᱟᱞᱟᱣ ᱦᱚᱸ ᱞᱟᱹᱠᱛᱤ ᱠᱟᱱ ᱛᱟᱵᱚᱱ ᱜᱮᱭᱟ᱾
ᱞᱟᱹᱠᱛᱤ ᱠᱟᱱ ᱜᱮᱭᱟ ᱛᱚ ᱟᱨ ᱟᱵᱚ ᱥᱟᱱᱛᱟᱲ ᱜᱮᱵᱚᱱ ᱛᱟᱭᱚᱢᱚᱜᱼᱟ, ᱜᱮᱵᱚᱱ ᱡᱟᱦᱟᱱᱟᱜ ᱨᱮᱜᱮ, ᱟᱹᱰᱤ ᱦᱚᱲᱜᱮ ᱠᱚ ᱵᱩᱡ ᱜᱮᱭᱟ ᱥᱮ ᱯᱟᱹᱣᱨᱟᱹ ᱦᱟᱺᱰᱤ ᱜᱮ
ᱦᱮᱸ᱾ ᱟᱵᱚ ᱢᱟᱱᱮ ᱵᱩᱫᱽᱫᱷᱤᱴᱟᱜ ᱠᱚᱢ ᱜᱮᱛᱟ ᱵᱚᱱᱟ᱾ ᱚᱱᱟ ᱠᱷᱟᱹᱛᱤᱨ ᱛᱮ ᱟᱵᱚᱱᱟᱜ ᱥᱤᱠᱷᱱᱟᱹᱛᱟᱜ ᱢᱟᱱᱮ ᱥᱤᱠᱷᱱᱟᱹᱛ ᱟᱵᱚ ᱡᱟᱹᱥᱛᱤ ᱵᱟᱪᱩᱜ ᱵᱚᱱᱟ᱾ ᱚᱱᱟ ᱠᱷᱟᱹᱛᱤᱨ ᱦᱚᱛᱮᱫ ᱛᱮᱦᱚᱸ ᱚᱱᱟ ᱠᱚ ᱢᱟᱱᱮ ᱚᱠᱟ ᱵᱷᱟᱹᱜᱤ ᱡᱤᱱᱤᱥ ᱟᱨ ᱚᱠᱟ ᱵᱟᱹᱲᱤᱡ ᱡᱤᱱᱤᱥ
ᱵᱟᱹᱲᱤᱡ ᱡᱤᱱᱤᱥ ᱵᱟᱵᱚᱱ ᱴᱷᱟᱹᱣᱠᱟᱹ ᱫᱟᱲᱮᱭᱟᱜᱼᱟ ᱦᱮᱸ᱾
ᱡᱟᱦᱟᱸᱭ ᱜᱮ ᱡᱩᱫᱤ ᱟᱵᱮᱱ ᱢᱤᱫᱴᱟᱱ ᱵᱩᱫᱽᱫᱷᱤᱢᱟᱱ ᱦᱚᱲ ᱟᱨ ᱢᱤᱫᱴᱮᱱ ᱵᱚᱠᱟ ᱧᱚᱜ ᱦᱚᱲ ᱡᱩᱫᱤ ᱫᱚᱥ ᱦᱟᱡᱟᱨ ᱠᱟᱛᱮᱫ ᱥᱮ ᱠᱩᱲᱤ ᱦᱟᱡᱟᱨ ᱠᱟᱛᱮᱫ ᱠᱚ ᱮᱢᱟᱫ ᱵᱚᱱᱟ ᱟᱵᱮᱱ ᱚᱱᱟ ᱠᱷᱚᱱᱟᱜ ᱚᱱᱟ ᱚᱱᱟ ᱴᱟᱠᱟ ᱟᱵᱮᱱ ᱟᱵᱮᱱ ᱢᱮᱛᱟᱵᱮᱱ ᱠᱟᱱᱟ ᱠᱚ, ᱡᱟᱦᱟᱸ ᱡᱟᱦᱟᱸ ᱪᱤᱠᱟᱹ ᱛᱮᱜᱮ ᱱᱚᱣᱟ ᱮ ᱡᱟᱦᱟᱸ ᱪᱤᱠᱟᱹᱭ ᱢᱮ ᱡᱟᱦᱟᱸ ᱪᱤᱠᱟᱹᱭ ᱢᱮ? ᱮᱢ ᱜᱤᱰᱤᱭᱟᱜ ᱢᱮᱭᱟ ᱠᱚ᱾ ᱛᱟᱦᱚᱞᱮ ᱠᱷᱟᱱ ᱧᱮᱞ ᱢᱮᱥᱮ ᱡᱟᱦᱟᱸᱭ ᱢᱟᱱᱮ ᱵᱚᱠᱟ ᱧᱚᱜ ᱦᱚᱲ ᱫᱚ ᱩᱱᱤ ᱫᱚ ᱦᱚᱸ ᱵᱟᱭ ᱵᱟᱲᱟᱭᱼᱟ᱾ ᱡᱟᱦᱟᱸᱭ ᱩᱱᱤ ᱫᱚ ᱟᱡ ᱡᱟᱦᱟᱱᱟᱜ ᱠᱚ ᱦᱟᱛᱟᱣ ᱤᱪᱷᱟᱹᱣ ᱢᱮᱱᱟᱜ ᱛᱟᱭᱟ, ᱚᱱᱟ ᱠᱚ ᱦᱟᱛᱟᱣ ᱠᱟᱛᱮᱧ ᱪᱟᱵᱟᱭᱼᱟ, ᱚᱱᱟ ᱯᱚᱭᱥᱟᱹ᱾
ᱦᱩᱸ᱾
ᱟᱨ ᱡᱟᱦᱟᱸᱭ ᱥᱤᱠ ᱥᱤᱠᱠᱷᱤᱛᱚ ᱜᱮᱭᱟᱭ ᱩᱱᱤ ᱫᱚ ᱚᱱᱟ ᱠᱚ ᱴᱟᱠᱟ ᱛᱮ ᱟᱨᱦᱚᱭ ᱱᱚᱝᱠᱟᱱᱟᱜ ᱠᱤᱨᱤᱧ ᱟᱹᱠᱷᱨᱤᱧ ᱡᱤᱱᱤ ᱥᱮ ᱦᱟᱛᱟᱣᱟ ᱟᱨ ᱚᱱᱟ ᱠᱤᱨᱤᱧ ᱠᱟᱛᱮ ᱟᱹᱠᱷᱨᱤᱧᱟ᱾
ᱦᱳᱭ᱾
ᱟᱫᱚ ᱚᱱᱟ ᱠᱷᱚᱱᱟᱜ ᱜᱮ ᱟᱭᱟᱜ ᱚᱸᱰᱮ ᱛᱚ ᱞᱟᱵᱷ ᱦᱩᱭᱩᱜ ᱛᱟᱭᱟ᱾
ᱚᱸᱰᱮ ᱞᱟᱵᱷ ᱦᱩᱭᱩᱜ ᱛᱟᱭᱟ ᱥᱮ? ᱚᱸᱰᱮ ᱠᱷᱚᱱ ᱜᱮ ᱟᱭ ᱮᱥ ᱤᱭᱟᱹᱭ ᱴᱟᱠᱟ ᱦᱩᱭᱩᱜ ᱛᱟᱭᱟ᱾
ᱦᱳᱭ ᱚᱞ ᱯᱟᱲᱦᱟᱣ ᱫᱚ ᱱᱤᱦᱟᱹᱛ ᱞᱟᱹᱠᱛᱤ ᱠᱟᱱ ᱜᱮᱭᱟ᱾ ᱚᱞ ᱯᱟᱲᱦᱟᱣ ᱵᱟᱝ ᱠᱷᱟᱱ ᱫᱚ ᱪᱮᱫ ᱦᱚᱸ ᱱᱤᱛᱚ ᱫᱤᱥᱚᱢ ᱫᱩᱱᱤᱭᱟᱹ ᱵᱟᱢ ᱫᱟᱬᱟ ᱫᱟᱲᱮᱭᱟᱜᱼᱟ ᱥᱮ᱾
ᱦᱳᱭ ᱚᱞᱚᱜ ᱯᱟᱲᱦᱟᱣ ᱵᱟᱝ ᱠᱷᱟᱡᱽ ᱫᱚ ᱟᱢ ᱫᱚ ᱪᱤᱠᱟᱹᱛᱮᱢ ᱵᱩᱡ ᱫᱟᱲᱮᱭᱟᱜᱼᱟ, ᱱᱚᱣᱟ ᱪᱮᱫ ᱠᱟᱱᱟ ᱵᱟᱝ ᱠᱟᱱᱟ? ᱚᱠᱟ ᱡᱟᱭᱜᱟ ᱠᱟᱱᱟ, ᱵᱟᱝ ᱠᱟᱱᱟ ᱮᱲᱮᱢᱮᱭᱟ ᱠᱚ ᱦᱚᱲ ᱦᱚᱸ?
ᱮᱠᱫᱚᱢ, ᱮᱠᱫᱚᱢ᱾